ᱟᱸ ᱡᱚᱦ
ᱦᱳᱭ, ᱪᱤᱜ ᱞᱮᱠᱟ ᱱᱟᱯᱟᱭ ᱜᱮᱭᱟᱢ? ᱚᱲᱟᱜ ᱠᱚᱥᱮᱫ ᱪᱤᱜ ᱞᱮᱠᱟ ᱱᱟᱯᱟᱭ ᱜᱮᱭᱟ?
ᱦᱮᱸ, ᱱᱟᱯᱟᱭ ᱜᱮ᱾
ᱦᱳᱭ, ᱱᱟᱯᱟᱭ ᱵᱚᱱ ᱛᱟᱦᱮᱸ ᱞᱮᱱ ᱠᱷᱟᱡ ᱜᱮ, ᱟᱨ ᱛᱟᱦᱚᱞᱮ ᱠᱟᱹᱢᱤ ᱠᱚᱫᱚ ᱪᱮᱫ ᱠᱚ ᱪᱮᱠᱟ ᱦᱩᱭᱩᱜ ᱠᱟᱱᱟ ᱱᱤᱛᱚᱜ ᱫᱚ ᱱᱟᱦᱟᱜ?
ᱛᱚᱞᱟ ᱠᱚᱫᱚ ᱜᱤᱰᱤ ᱦᱩᱭ ᱟᱠᱟᱱᱟ ᱛᱚ ᱦᱚᱸᱜᱼᱚᱭ ᱛᱚ ᱚᱢᱚᱱᱚᱜ ᱠᱟᱱᱟ ᱾ ᱟᱨ ᱱᱚᱜᱼᱚᱭ ᱠᱟᱨᱞᱟ ᱠᱚ ᱨᱚᱦᱚᱭ ᱦᱩᱭ ᱟᱠᱟᱱᱟ, ᱫᱟᱨᱮ ᱠᱚ ᱩᱰᱩᱝ ᱟᱠᱟᱱᱟ, ᱰᱟᱞᱟ ᱠᱚ ᱵᱤᱜ ᱦᱳᱭᱳᱜ ᱠᱟᱱᱟ ᱾
ᱦᱳᱭ ᱦᱳᱭ ᱾ ᱦᱳᱭ, ᱟᱞᱮ ᱥᱮᱜ ᱦᱚᱸ ᱚᱱᱠᱟᱜ ᱜᱮ ᱠᱟᱹᱢᱤ ᱠᱚᱫᱚ ᱱᱟᱦᱟᱜ ᱱᱤᱛᱚᱜ ᱫᱚ ᱱᱚᱜᱼᱚᱭ ᱮᱛᱚᱦᱚᱵᱚᱜ ᱠᱟᱱᱟ ᱾ ᱚ ᱟ ᱟᱢᱮᱢ ᱞᱟᱹᱭ ᱠᱮᱜ ᱞᱮᱠᱟ ᱟᱯᱮ ᱥᱮᱫ ᱱᱚᱜᱼᱚᱭ ᱦᱚᱞᱟ ᱠᱚ ᱱᱟᱦᱟᱜ ᱱᱚᱜᱼᱚᱭ ᱞᱟᱹᱴᱩ ᱠᱟᱸ ᱟᱫᱚ ᱟᱞᱮᱦᱚᱸ ᱚᱱᱠᱟᱜᱮ ᱛᱚᱞᱟ ᱠᱚ ᱱᱟᱦᱟᱸᱜ ᱢᱚᱱᱚᱜ ᱠᱟᱱᱟ ᱱᱚᱜᱼᱚᱭ ᱱᱤᱛᱜᱮ ᱟᱫᱚ ᱾ ᱵᱚᱱᱫᱷᱩ ᱱᱟᱦᱟᱜ ᱱᱤᱛᱚᱜ ᱛᱷᱚᱲᱟ ᱜᱟᱱ ᱞᱟᱹᱴᱩ ᱞᱮᱱᱠᱷᱟᱡ ᱜᱮ ᱟᱨ ᱫᱟᱜ ᱛᱷᱚᱲᱟᱭ ᱠᱚᱢ ᱧᱚᱜ ᱟᱠᱟᱫ ᱞᱮᱭᱟ ᱫᱟᱜ ᱞᱮᱠᱷᱟᱡ ᱱᱤᱭᱟᱹ ᱛᱟᱠ ᱡᱩᱫᱤ ᱛᱚ ᱛᱟᱦᱚᱞᱮ ᱫᱚ ᱟᱞᱮ ᱱᱤᱛᱚᱜ ᱨᱚᱦᱚᱭ ᱞᱮ ᱮᱛᱚᱦᱚᱵᱚᱜᱼᱟ ᱾ ᱫᱟᱜ ᱛᱷᱚᱲᱟ ᱫᱤᱱ ᱵᱟᱝ ᱦᱩᱭ ᱠᱟᱱ ᱛᱮ ᱚᱱᱟ ᱤᱭᱟᱹᱛᱮ ᱛᱷᱚᱲᱟ ᱛᱟᱹᱜᱤ ᱛᱟᱲᱟᱜ ᱨᱮ ᱢᱮᱱᱟᱜ ᱞᱮᱭᱟ ᱾ ᱛᱚ ᱚᱱᱟ ᱤᱭᱟᱹᱛᱮ ᱛᱷᱚᱲᱟ ᱜᱟᱱ ᱢᱟᱱᱮ ᱵᱤᱞᱚᱢ ᱠᱟᱱᱟ ᱟᱨ ᱵᱟᱝᱠᱷᱟᱱ ᱫᱚ ᱥᱚᱵ ᱴᱷᱤᱠᱮ ᱜᱮ ᱢᱮᱱᱟᱜᱼᱟ, ᱛᱟᱦᱞᱮ ᱟᱯᱮ ᱥᱮᱫ ᱫᱚ ᱵᱤᱨ ᱵᱩᱨᱩ ᱫᱟᱨᱤ ᱠᱚᱫᱚ ᱢᱮᱱᱟᱜ ᱟᱥᱮ ᱵᱟᱝᱼᱟ ᱾
ᱦᱩᱸ ᱟᱞᱮ ᱫᱚ ᱵᱤᱨ ᱫᱤᱥᱚᱢ ᱜᱮ ᱵᱩᱨᱩ ᱠᱚᱫᱚ ᱵᱟᱹᱱᱩᱜ ᱟᱹᱱᱤᱡ ᱥᱚᱢᱚᱛᱚᱞ ᱡᱟᱭᱜᱟ, ᱤᱭᱟᱹ ᱠᱚ ᱢᱮᱱᱟᱜᱼᱟ, ᱠᱷᱮᱛ ᱠᱚ ᱦᱮᱱᱟᱜᱼᱟ, ᱫᱟᱨᱮ ᱠᱚ ᱵᱤᱨ ᱵᱤᱨ ᱠᱚ ᱦᱮᱱᱟᱜᱼᱟ ᱾
ᱦᱳᱭ ᱦᱳᱭ ᱛᱷᱚᱲᱟ ᱠᱟᱹᱴᱤᱜ ᱛᱷᱚᱲᱟ ᱟ ᱡᱳᱨ ᱧᱚᱜ ᱛᱮ ᱛᱷᱚᱲᱟ ᱜᱟᱱ ᱨᱚᱲ ᱞᱮᱠᱷᱟᱡ ᱵᱮᱱ ᱢᱟᱱᱮ ᱢᱚᱡᱽ ᱛᱮ ᱟᱹᱞᱤᱧ ᱦᱚᱸᱞᱤᱧ ᱟᱸᱡᱚᱢ ᱟ ᱟᱨ ᱱᱚᱣᱟ ᱠᱚᱞ ᱢᱟᱱᱮ ᱢᱚᱸᱡᱽᱛᱮ ᱢᱟᱱᱮ ᱮᱠᱥᱮᱯᱴᱚᱜᱼᱟ ᱚᱱᱟ ᱤᱭᱟᱹᱛᱮ ᱾
ᱚ ᱵᱤᱨ ᱟᱞᱮ ᱫᱚ ᱵᱤᱨ ᱫᱤᱥᱚᱢ, ᱦᱮᱸ ᱟᱞᱮ ᱫᱚ ᱵᱤᱨ ᱫᱤᱥᱚᱢ ᱦᱚᱨ ᱛᱚ ᱵᱤᱫ ᱠᱚ ᱦᱮᱱᱟᱜ ᱵᱩᱨᱩ ᱠᱚ ᱫᱚ ᱵᱟᱹᱱᱩᱜ ᱟᱱᱤᱡ ᱢᱟᱱᱮ ᱥᱚᱢᱚ
ᱟᱪᱪᱷᱟ ᱟᱪᱪᱷᱟ ᱛᱟᱦᱚᱞᱮ ᱡᱚᱠᱷᱚᱱ ᱥᱟᱠᱟᱢ ᱥᱟᱹ ᱥᱟᱠᱟᱢ ᱠᱚ, ᱥᱟᱦᱟᱱ ᱠᱩ, ᱫᱚᱨᱠᱟᱨ ᱯᱮ ᱛᱟᱦᱮᱱᱟ ᱦᱟᱸᱜ ᱟᱫᱚ ᱩᱱ ᱥᱚᱢᱚᱭ ᱚᱱᱟ ᱚᱠᱛᱮ ᱫᱚ ᱱᱟᱦᱟᱜ ᱟᱯᱮ ᱫᱚ ᱚᱱᱟ ᱚᱠᱟ ᱠᱷᱚᱡ ᱯᱮ ᱟᱹᱜᱩᱭ ᱛᱟᱦᱮᱱᱟ ᱟᱯᱮ ᱫᱚ ᱟᱨ
ᱚᱱᱟ ᱵᱤᱨ ᱜᱮᱞᱮ ᱪᱟᱜ-ᱟ ᱾ ᱵᱤᱨ ᱨᱮᱜᱮ ᱡᱷᱚᱛᱚ ᱥᱟᱠᱟᱢ ᱠᱚᱦᱚᱸ ᱥᱟᱦᱟᱱ ᱠᱚᱦᱚᱸ ᱟᱹᱜᱩᱭᱟᱞᱮ ᱵᱤᱨ, ᱵᱤᱨ ᱛᱮ ᱜᱮ ᱪᱟᱜ-ᱟ ᱥᱟᱨᱡᱚᱱ ᱵᱤᱨ
ᱦᱳᱭ᱾
ᱦᱩᱸ
ᱦᱳᱭ ᱱᱟᱯᱟᱭ ᱜᱮ ᱟᱯᱮ ᱡᱟᱸᱦᱟᱛᱮᱜ ᱮᱱᱛᱮᱫ ᱟᱞᱮ ᱥᱮᱫ ᱫᱚ ᱚᱱᱠᱟ ᱵᱤᱨ ᱠᱚᱫᱚ ᱱᱟᱦᱟᱜ ᱠᱚᱢ ᱢᱟᱪᱷᱟ ᱧᱚᱜ ᱜᱮᱭᱟ ᱟᱞᱮ ᱥᱮᱫ ᱫᱚ ᱵᱩᱨᱩ ᱢᱮᱱᱟᱜ ᱟᱠᱟᱫ ᱟᱫᱚ ᱟᱞᱮ ᱡᱚᱠᱷᱚᱱ ᱞᱟᱹᱠᱛᱤ ᱯᱟᱲᱟᱣ ᱞᱮᱭᱟ ᱡᱟᱦᱟᱸ ᱮᱱᱛᱮᱜ ᱥᱟᱦᱟᱱ ᱠᱚ ᱥᱟᱠᱟᱢ ᱠᱚ ᱱᱟᱦᱟᱜ ᱟᱫᱚ ᱟᱞᱮ ᱚᱱᱠᱟ ᱜᱮ ᱡᱚᱠᱷᱚᱱ ᱞᱟᱹᱠᱛᱤ ᱯᱟᱲᱟᱜᱼᱟ ᱛᱚ ᱛᱚᱠᱷᱚᱱ ᱫᱚ ᱵᱩᱨᱩ ᱥᱮᱫ ᱜᱮᱞᱮ ᱨᱟᱠᱟᱵᱚᱜ ᱛᱟᱦᱮᱱᱟ ᱟᱫᱚ ᱵᱩᱨᱩ ᱨᱮᱫᱚ ᱟᱹᱰᱤᱜᱟᱱ ᱨᱟᱱ ᱨᱮᱦᱮᱫ ᱠᱚᱦᱚᱸ ᱧᱟᱢᱚᱜ ᱛᱟᱦᱮᱱᱟ ᱟᱨ ᱟᱹᱰᱤ ᱜᱟᱱ ᱚᱱᱠᱟᱱ ᱡᱤᱣᱡᱟ. ᱱᱛᱩ ᱠᱚᱦᱚᱸ ᱢᱮᱱᱟᱜ ᱟᱠᱟᱜ ᱠᱚᱣᱟ ᱱᱟᱦᱟᱜ ᱦᱟ. ᱬᱩ ᱠᱚ ᱢᱮᱱᱟᱜ ᱟᱠᱟ ᱠᱚᱣᱟ ᱠᱩᱞᱟᱹᱭ ᱠᱚ ᱟᱨᱦᱚᱸ ᱦᱟᱰᱜᱟᱨ ᱠᱚ ᱛᱩᱭᱩ ᱠᱚ ᱟᱭᱢᱟ ᱠᱤᱪᱷᱩ ᱜᱟᱱ ᱡᱟᱱᱣᱟᱨ ᱠᱚ ᱢᱮᱱᱟᱜ ᱠᱚᱣᱟ ᱱᱟᱦᱟᱜ ᱟᱫᱚ ᱟᱞᱮ ᱦᱚᱸ ᱡᱚᱠᱷᱚᱱ ᱫᱚᱨᱠᱟᱨ ᱯᱟᱲᱟᱣᱟᱞᱮ ᱛᱟᱦᱮᱱᱟ ᱥᱟᱠᱟᱢ ᱠᱚ ᱥᱟᱦᱟᱱ ᱠᱚ ᱟᱫᱚ ᱚᱱᱟ ᱵᱩᱨᱩ ᱠᱷᱚᱡ ᱜᱮᱞᱮ ᱟᱞᱮ ᱦᱚᱸᱞᱮ ᱡᱟᱹᱨᱩᱨᱟᱛ ᱞᱟᱹᱜᱤᱫ ᱞᱮ ᱟᱞᱮ ᱦᱚᱸᱞᱮ ᱟᱹᱜᱩᱭ ᱛᱟᱦᱮᱱᱟ ᱚᱸᱰᱮ ᱠᱷᱚᱡ ᱜᱮ᱾ ᱛᱟᱦᱚᱞᱮ ᱟᱯᱮ ᱥᱮᱫ ᱫᱚ ᱱᱟᱦᱟᱜ ᱵᱤᱨ ᱠᱚ ᱢᱮᱱᱟᱜᱼᱟ ᱠᱟᱡᱟᱠ ᱜᱮ ᱱᱟᱦᱟᱜ ᱫᱚ ᱪᱮᱬᱮ ᱠᱚ ᱱᱟᱦᱟᱜ ᱩᱱᱠᱩ ᱪᱤᱞᱤ ᱠᱚ ᱡᱟᱱᱣᱟᱨ ᱠᱚᱫᱚ ᱢᱮᱱᱟᱜ ᱠᱚᱣᱟ ᱱᱟᱦᱜ?
ᱢᱮᱱᱟᱜ ᱠᱚᱣᱟ ᱛᱩᱭᱩ ᱜᱩᱸᱫᱩᱨ ᱦᱟᱰᱜᱟᱨ ᱨᱩᱰᱟᱹ ᱾ ᱠᱩᱞᱟᱹᱭ ᱟᱨᱚ ᱦᱟᱹᱛᱤ ᱫᱚ ᱦᱟᱹᱛᱤ ᱦᱚᱸᱠᱚ ᱛᱟᱦᱮ ᱜᱮᱭᱟ᱾
ᱦᱳᱭ-ᱦᱳᱭ ᱛᱟᱦᱚᱞᱮ ᱛᱟᱹᱨᱩᱵ ᱠᱚᱫᱚ ᱟᱯᱮ ᱥᱮᱫ ᱫᱚ ᱢᱮᱱᱟᱜ ᱠᱚᱣᱟ ᱥᱮ ᱵᱟᱝ ᱱᱟᱦᱟᱜ ᱛᱟᱹᱨᱩᱵ
ᱵᱟᱝ ᱵᱟᱱᱩᱜ ᱠᱚᱣᱟ ᱛᱟᱹᱨᱩᱵ ᱠᱚᱫᱚ᱾
ᱱᱩᱠᱩ ᱦᱟ. ᱨᱤᱱ ᱠᱚ ᱦᱩᱭ ᱱᱟᱠᱚ ᱡᱤᱞ ᱠᱚ ᱦᱩᱭᱱᱟᱠᱚ ᱩᱱᱠᱩ ᱠᱚᱫᱚ ᱢᱮᱱᱟᱜ ᱟᱠᱟᱫ ᱠᱚᱣᱟ ᱥᱮ?
ᱦᱮᱸ ᱦᱚᱨᱤᱱ ᱫᱚ ᱦᱮᱱᱟᱜ ᱠᱚᱣᱟ᱾ ᱧᱮᱞ ᱵᱤᱱ ᱟᱹᱰᱤ ᱢᱟᱨᱟᱝ ᱜᱮᱭᱟ ᱥᱮ ᱵᱚᱨᱚ ᱧᱚᱜ ᱜᱮᱭᱟ? ᱚᱱᱟ ᱵᱤᱨ ᱨᱮᱫᱚ ᱦᱚᱨᱤᱱ ᱢᱮᱱᱟᱜ ᱠᱚᱣᱟ ᱡᱟᱦᱟᱸᱟᱱᱟᱜ ᱪᱷᱳᱴᱩ-ᱪᱷᱳᱴ ᱢᱟᱱᱮ ᱤᱭᱟᱹ ᱜᱮ ᱛᱟᱦᱮᱱᱟ ᱪᱷᱳᱴᱩ-ᱪᱷᱳᱴᱩ ᱵᱤᱨ ᱠᱚ ᱚᱱᱟ ᱨᱮᱫᱚ ᱳᱭ ᱤᱭᱟᱹ ᱠᱚᱠᱚ ᱛᱟᱦᱮᱱᱟ ᱛᱳ ᱦᱟᱰᱜᱟᱨ ᱵᱚᱱᱷᱩ ᱠᱚᱩᱞᱟᱹᱭ ᱩᱱᱠᱩ ᱠᱚ ᱛᱟᱦᱮᱱᱟ᱾
ᱦᱳᱭ, ᱦᱳᱭ ᱮᱱᱛᱮᱫ ᱟᱵᱚ ᱢᱟ ᱮᱱᱛᱮᱫ ᱱᱚᱣᱟ ᱫᱷᱟᱹᱨᱛᱤ ᱨᱮᱱ ᱟᱵᱚ ᱢᱟᱱᱮ ᱦᱚᱲ ᱦᱚᱯᱚᱱ ᱫᱚᱵᱚᱱ ᱢᱮᱱᱟ ᱠᱤ ᱱᱚᱣᱟ ᱫᱷᱟᱹᱨᱛᱤ ᱨᱮᱵᱮ ᱟᱵᱚ ᱡᱤᱭᱤ ᱡᱟᱭᱜᱟ ᱢᱟᱱᱮ ᱦᱭ ᱦᱟ ᱛᱚ ᱫᱟᱜ ᱟᱨ ᱱᱟᱜ ᱥᱟᱶᱛᱮ ᱢᱮᱥᱟᱣ ᱣᱟᱞᱟ ᱦᱚᱲ ᱠᱟᱱᱟ ᱵᱚᱱ᱾ ᱟᱵᱚ ᱵᱚᱱ ᱛᱟᱦᱮᱱᱚᱜ ᱛᱟᱦᱮᱱᱟ ᱱᱚᱣᱟ ᱠᱚ ᱡᱟᱭᱜᱟ ᱨᱮ, ᱢᱟᱱᱮ ᱥᱚᱵ ᱥᱟᱶᱛᱮ ᱜᱮ ᱯᱟᱹᱨᱠᱟᱹᱨᱛᱤᱠ ᱥᱟᱶᱛᱮ ᱟᱵᱚᱣᱟᱜ ᱢᱤᱞᱟ. ᱱ ᱢᱮᱱᱟᱜᱼᱟ ᱫᱩᱲᱩᱵ ᱛᱤᱸᱜᱩ ᱢᱮᱱᱟᱜᱼᱟ ᱾ ᱛᱟᱭᱞᱮ ᱫᱚ ᱚᱱᱟ ᱤᱭᱟᱹᱛᱮ ᱟᱵᱩ, ᱱᱚᱣᱟ ᱦᱟᱨ ᱡᱤᱱᱤᱥ ᱨᱮᱭᱟᱜ ᱟᱵᱩ ᱵᱚᱱ ᱵᱟᱰᱟᱭᱟ ᱨᱟᱱ ᱨᱮᱦᱮᱫ ᱠᱚᱦᱚᱸ ᱟᱵᱩ ᱵᱩᱨᱩ ᱫᱤᱥᱚᱢ ᱠᱚᱨᱮᱱ ᱢᱟᱱᱮ ᱥᱮᱫᱟᱭ ᱫᱚ ᱰᱟᱠ
ᱦᱩᱸ᱾
ᱵᱟᱠᱚ ᱱᱟᱦᱟᱜ, ᱥᱚᱢᱚᱭ ᱫᱚᱵᱚ ᱚᱱᱟ ᱨᱟᱱ ᱨᱮᱭᱟᱜ ᱟᱵᱚ ᱟᱯᱱᱟᱨ ᱛᱮᱜᱮ ᱵᱚᱱ ᱟᱹᱜᱩᱭᱮᱫ ᱠᱟᱱ ᱛᱟᱦᱮᱸᱜ ᱟ ᱵᱩᱨᱩ ᱠᱷᱟᱡ ᱦᱩᱭᱩᱜ ᱠᱟᱱ ᱛᱟᱦᱮᱱᱟ ᱥᱮ ᱵᱤᱨ ᱠᱷᱚᱡ ᱵᱚᱱ ᱟᱹᱜᱩᱭᱮᱫ ᱠᱟᱱ ᱛᱟᱦᱮᱱᱟ ᱛᱟᱦᱞᱮ ᱡᱚᱠᱷᱚᱱ
ᱦᱩᱸ᱾
ᱞᱟᱹᱠᱛᱤ ᱯᱟᱲᱟᱜ ᱛᱟᱯᱮ ᱠᱷᱟᱱ ᱡᱟᱦᱟᱱᱟᱜ ᱨᱟᱱ ᱨᱮᱦᱮᱫ ᱠᱚᱨᱮᱱᱟᱜ ᱛᱟᱦᱚᱞᱮ ᱟᱯᱮ ᱥᱮᱫ ᱫᱚ ᱵᱩᱨᱩ ᱥᱮ ᱚᱱᱟ ᱵᱤᱨ ᱠᱷᱚᱡ ᱯᱮ ᱟᱹᱜᱩᱭ ᱛᱟᱦᱮᱱᱟ ᱥᱮ ᱵᱟᱝ?
ᱟᱫᱚ ᱱᱮᱛᱟᱨ ᱫᱚ ᱦᱩᱭᱩ ᱠᱟᱱᱟ ᱡᱮ ᱡᱷᱚᱛᱚ ᱛᱚ ᱵᱟᱝᱠᱚ ᱵᱟᱲᱟᱭᱟ᱾ ᱡᱮ ᱡᱮᱢᱚᱱ ᱠᱚ ᱛᱚ ᱵᱟᱰᱟᱭ ᱩᱱᱠᱩ ᱫᱚᱠᱚ ᱟ. ᱜᱩᱟᱹᱭᱮᱫ ᱛᱟᱦᱮᱫ ᱨᱟᱱ ᱠᱚ ᱮᱢᱟ ᱠᱚᱣᱟ ᱠᱚ ᱡᱟᱦᱟᱸ ᱨᱟᱱ ᱵᱟᱰᱟᱭ ᱦᱚᱲ ᱮᱢ ᱦᱚᱸ ᱟᱫᱚ ᱱᱤᱡᱮᱛᱚ ᱵᱟᱰᱟᱭ ᱵᱟᱹᱱᱩᱜ, ᱟᱫᱚ ᱚᱱᱟ ᱠᱚᱛᱮ ᱟᱫᱚ ᱵᱟᱝ ᱟᱞᱮ ᱫᱚᱠᱚ ᱞᱟᱹᱭ ᱠᱟᱫ ᱫᱚ ᱵᱤᱨ ᱨᱮᱱᱟᱜ ᱡᱤᱱᱤᱥ ᱵᱟᱰᱟᱭ ᱠᱷᱟᱱ ᱫᱚ ᱨᱟ-ᱱᱟ ᱵᱟᱝᱠᱷᱟᱱ ᱫᱚ ᱥᱟᱦᱟᱱ ᱠᱟᱛᱮᱜ ᱜᱮᱢ ᱟᱹᱜᱩᱭᱟ ᱡᱟᱦᱟᱸᱭ ᱵᱟᱰᱟᱭ ᱩᱱᱤ ᱫᱚ ᱨᱟᱱ ᱟᱛ ᱨᱟᱱ ᱢᱚᱱᱮᱛᱮ ᱨᱟᱱᱮ ᱟᱹᱜᱩᱭᱟ ᱵᱟᱭ ᱵᱟᱰᱟᱭᱤᱡ ᱦᱚᱲ ᱫᱚ ᱚᱱᱟ ᱨᱟᱱ ᱜᱮ ᱥᱟᱦᱟᱱ ᱠᱟᱛᱮ ᱟᱹᱜᱩᱭᱟ
ᱳᱜ ᱥᱟᱹᱨᱤ ᱠᱟᱛᱷᱟ ᱠᱟᱱ ᱜᱮᱭᱟ ᱱᱚᱣᱟ ᱫᱚ ᱦᱮ ᱡᱩᱫᱤ ᱵᱟᱰᱟᱭ ᱢᱮᱱᱟᱜ ᱛᱟᱭᱟ ᱨᱟᱱ ᱵᱟᱵᱚᱫ ᱛᱮᱥᱮ ᱮᱱᱛᱮᱱ ᱨᱮᱦᱮᱫ ᱵᱟᱵᱚᱫ ᱛᱮ ᱮᱱᱛᱮ ᱩᱱᱤ ᱫᱚ ᱚᱱᱟ ᱫᱚ ᱡᱩᱫᱤ ᱵᱟᱰᱟᱭ ᱢᱮᱱᱟᱜ ᱛᱟᱭ ᱠᱷᱟ ᱫᱚ ᱨᱟᱱ ᱠᱟᱱᱟ ᱟᱨ ᱵᱟᱭ ᱵᱟᱰᱟᱭᱟᱱᱟᱜ ᱠᱷᱟᱡ ᱫᱚ ᱥᱟᱦᱟᱱ ᱠᱟᱱᱟ ᱦᱳᱭᱥ ᱚᱱᱮ ᱚᱱᱠᱟ ᱜᱮ ᱡᱚᱠᱷᱚ ᱯᱟᱲᱟᱜᱼᱟ ᱡᱚᱠᱷᱚᱱ ᱵᱟᱰᱟᱭ ᱢᱮᱱᱟᱜᱼᱟ ᱡᱟᱦᱟᱸᱭ ᱴᱷᱮᱡ ᱜᱩᱨᱩ ᱴᱷᱮᱡ ᱵᱚᱱ ᱥᱮᱱᱚᱜ ᱛᱟᱦᱮᱱᱟ ᱡᱚᱠᱷᱚᱱ ᱛᱚᱠᱷᱚᱱ ᱛᱟᱦᱚᱞᱮ ᱩᱱᱠᱩ ᱵᱟᱲᱜᱮ ᱠᱩᱰᱟᱹᱢ ᱥᱮᱫ ᱩᱰᱩᱠ ᱠᱟᱛᱮᱫ ᱜᱮ ᱩᱱᱤ ᱚᱱᱟ ᱨᱟᱱᱮ ᱟᱹᱜᱩ ᱠᱟᱜ ᱛᱮ ᱨᱤᱫ ᱠᱟᱛᱮ ᱮᱢᱟᱭᱟᱢ ᱠᱷᱟᱡ ᱜᱮ ᱱᱟᱦᱟᱜ ᱵᱮᱥᱚᱜ ᱟᱢ ᱦᱟᱸᱜ ᱦᱳᱭ ᱟᱨ ᱚᱱᱮᱢ ᱞᱟᱹᱭ ᱠᱮᱫ ᱞᱮᱠᱟ ᱡᱮ ᱱᱮᱛᱟᱨ ᱫᱚ ᱨᱟᱱ ᱠᱚᱫᱚ ᱱᱟᱦᱟᱜ ᱚᱱᱟ ᱡᱟᱹᱲᱤ ᱵᱩᱴᱤ ᱠᱚᱫᱚ ᱱᱟᱦᱟᱜ ᱟᱵᱚ ᱠᱚᱫᱚ ᱵᱚᱱ ᱦᱤᱲᱤᱧ ᱪᱟᱵᱟᱭᱮᱫ ᱠᱟᱱᱟ ᱡᱟᱦᱟᱸ ᱛᱤᱱᱟᱹᱜ ᱦᱟᱯᱲᱟᱢ ᱠᱚᱠᱚ ᱥᱤᱞᱟ ᱥᱮᱬᱟ ᱞᱮᱜᱼᱟ᱾ ᱟᱫᱚ ᱚᱱᱠᱟᱜᱮ ᱜᱚᱡ ᱵᱟᱹᱰᱤ ᱵᱟᱹᱜᱤ ᱪᱟᱵᱟ ᱛᱚ ᱚᱱᱠᱟ ᱜᱮᱠᱚ ᱵᱚᱸᱜᱟ ᱛᱟᱞᱟᱭᱮᱱᱟ ᱚᱱᱠᱟᱜᱮ ᱵᱟᱹᱭ ᱵᱟᱹᱭᱛᱮ ᱪᱟᱞᱟᱣ ᱮᱱᱟ ᱦᱳᱭ ᱥᱮ
ᱦᱩᱸ
ᱦᱳᱭ ᱟᱫᱚ ᱱᱚᱣᱟ ᱵᱟᱲᱟᱭ ᱞᱟᱹᱜᱤᱫ ᱛᱮᱫᱚ ᱟᱵᱚ ᱦᱚᱸ ᱢᱟᱱᱮ ᱱᱮᱛᱟᱨ ᱫᱚ ᱢᱟᱱᱮ
ᱟᱫᱚ ᱢᱩᱥᱠᱤᱞ ᱮᱱᱛᱮ ᱟᱵᱩ ᱵᱟᱵᱩᱱ ᱵᱟᱲᱟᱭᱟ ᱟᱨ ᱟᱵᱩ ᱦᱟᱯᱲᱟᱢ ᱠᱚ ᱵᱟᱠᱚ ᱞᱟᱹᱭ ᱦᱚᱴᱚ ᱟᱠᱟᱫ ᱵᱚᱱᱟ ᱩᱱᱟᱹᱜ ᱢᱚᱸᱡᱽᱛᱮ ᱚᱱᱟ ᱫᱚ ᱯᱤᱲᱦᱤ ᱩᱯᱚᱨ ᱯᱤᱲᱦᱤ ᱡᱩᱫᱤ ᱟᱢ ᱞᱟᱹᱭ ᱤᱫᱤᱭᱟᱢᱟᱠᱩ ᱛᱟᱦᱚᱞᱮ ᱫᱚ ᱟᱢ ᱚᱱᱟ ᱡᱤᱱᱤᱥᱮᱢ ᱥᱮᱬᱟ ᱫᱟᱲᱮ ᱠᱮᱭᱟ
ᱪᱮᱫᱟᱫᱟ ᱦᱟᱸᱭ
ᱡᱟᱦᱟᱱ ᱡᱤᱱᱤᱥ ᱜᱮᱢ ᱦᱳᱭ ᱥᱮ
ᱦᱩᱸ
ᱟᱨ ᱛᱚᱵᱮ ᱛᱟᱦᱚᱞᱮ ᱟᱯᱮ ᱥᱮᱫ ᱫᱚ ᱱᱟᱦᱟᱜ ᱱᱚᱣᱟ ᱱᱟᱣᱟ ᱤᱭᱟᱹ ᱧᱮᱧᱮᱞ ᱠᱩ ᱥᱮ ᱯᱟᱛᱟ ᱠᱚ
ᱵᱟᱹᱞᱤ ᱟᱸᱡᱚᱢ ᱞᱮᱫᱟ ᱞᱟᱹᱭ ᱢᱮᱥᱮ
ᱦᱳᱭ ᱟᱹ ᱢᱮᱱᱫᱟᱞᱤᱧ ᱟᱞᱮ ᱟᱯᱮᱥᱮᱫ ᱫᱚ ᱯᱟᱛᱟ ᱠᱚᱫᱚ ᱱᱟᱜ ᱦᱩᱭ ᱵᱟᱲᱟᱜ ᱛᱟᱦᱮᱱᱟ ᱥᱮ ᱵᱟᱝ
ᱦᱩᱭᱩᱜ ᱛᱟᱦᱮᱸᱱᱤᱜᱟᱭ ᱢᱟᱱᱮ ᱩᱱᱟᱹᱜ ᱫᱚ ᱵᱟᱭ ᱦᱩᱭᱩᱜ ᱛᱟᱦᱮᱸᱫᱼᱟ ᱠᱚᱢ ᱜᱮ
ᱚᱸ ᱢᱟᱱᱮ ᱦᱩᱭᱩᱜ ᱛᱟᱦᱮᱱ ᱜᱮᱭᱟ ᱛᱚ ᱠᱚᱢ ᱢᱟᱥᱟ ᱜᱮ ᱦᱩᱭᱩᱜ ᱛᱟᱦᱮᱱᱟ ᱵᱟᱝ
ᱦᱩᱸ ᱦᱩᱸ ᱦᱩᱸ
ᱦᱩᱸ
ᱟᱠᱷᱟᱡ ᱱᱟᱜ ᱚᱭ ᱵᱤᱱ ᱞᱟᱹᱭ ᱠᱮᱫᱟ ᱵᱤᱨ ᱵᱤᱨ ᱫᱚ ᱵᱩᱨᱩ ᱨᱮ ᱵᱤᱨ ᱪᱮᱫ ᱪᱮᱫ ᱫᱟᱨᱮ ᱠᱚ ᱦᱮᱱᱟᱜᱼᱟ ᱟᱯᱮ ᱚᱱᱛᱮᱫᱚ
ᱦᱩᱸ ᱵᱩᱨᱩ ᱨᱮᱭᱟᱜ ᱡᱩᱫᱤ ᱞᱤᱧ ᱞᱟᱹᱭ ᱠᱷᱟᱡ ᱫᱟᱨᱮ ᱠᱚᱨᱮᱱᱟᱜ ᱫᱟᱨᱮ ᱥᱟᱠᱟᱢ ᱱᱟᱹᱲᱤ ᱠᱚᱨᱮᱱᱟᱜ ᱛᱚ ᱟᱭᱢᱟ ᱠᱤᱪᱷᱩ ᱢᱮᱱᱟᱜᱼᱟ ᱚᱱᱟ ᱢᱟᱜᱽ ᱫᱟᱨᱮ ᱠᱚ ᱢᱮᱱᱟᱜᱼᱟ ᱡᱟᱦᱟᱸ ᱵᱩᱨᱩ ᱢᱟᱜᱽ ᱠᱚ ᱢᱮᱛᱟᱜ ᱠᱟᱱ ᱵᱩᱨᱩ ᱢᱟᱜᱽ ᱢᱮᱱᱟᱜᱼᱟ ᱫᱩᱸᱫᱷᱤ ᱱᱟᱹᱲᱤ ᱠᱚ ᱢᱮᱛᱟᱜᱼᱟ ᱚᱱᱟ ᱢᱮᱱᱟᱜᱼᱟ ᱯᱩᱥᱤ ᱯᱟᱱ ᱠᱚ ᱢᱮᱱᱟᱜᱼᱟ ᱟᱨᱦᱚᱸ ᱟᱹᱰᱤ ᱟᱸᱴ ᱜᱷᱟᱥ ᱠᱚ ᱢᱮᱱᱟᱜᱼᱟ ᱱᱟᱦᱟᱜ ᱟᱨᱚ ᱫᱟᱨᱮ ᱠᱚ ᱢᱮᱱᱟᱜᱼᱟ ᱥᱚᱵ ᱚᱱᱟ ᱠᱚᱨᱚᱪ ᱫᱟᱨᱮ ᱠᱚ ᱱᱟᱦᱟᱜ ᱢᱮᱱᱟᱜᱼᱟ ᱥᱟᱹᱜᱩᱱ ᱫᱟᱨᱮ ᱠᱚᱦᱚᱸ ᱢᱮᱱᱟᱜᱼᱟ ᱥᱟᱨᱡᱚᱢ ᱵᱤᱨ ᱠᱚᱦᱚᱸ ᱪᱚᱴᱨᱮ ᱢᱮᱱᱟᱜᱼᱟ ᱟᱨᱦᱚᱸ ᱚᱱᱠᱟᱜᱮ ᱱᱟᱦᱟᱜ ᱧᱩᱛᱩᱢ ᱫᱚ ᱟᱹᱰᱤᱜᱟᱱ ᱢᱮᱱᱟᱜᱼᱟ ᱡᱟᱦᱟᱸ ᱫᱚ ᱫᱤᱥᱟᱹ ᱠᱟᱜ ᱢᱟᱱᱮ ᱢᱩᱥᱠᱤᱞ ᱜᱮᱭᱟ ᱟᱨᱦᱚᱸ ᱚᱱᱟ ᱜᱟᱡᱟᱲ ᱜᱚᱫᱚᱜᱼᱟ ᱟᱛᱳ ᱠᱚᱨᱮ ᱥᱩᱨ ᱠᱚᱨᱮ ᱚᱱᱟ ᱵᱚᱱᱛᱚᱞᱤᱥ ᱠᱚᱠᱚ ᱢᱮᱛᱟᱜᱼᱟ ᱦᱟᱸᱜ᱾ ᱟᱞᱮ ᱥᱮᱫ ᱫᱚ ᱚᱱᱟ ᱠᱚ ᱱᱟᱦᱟᱜ ᱢᱮᱱᱟᱜᱼᱟ᱾ ᱟᱨᱦᱚᱸ ᱢᱤᱫ ᱵᱟᱨ ᱫᱟᱨᱮ ᱠᱚ ᱢᱮᱱᱟᱜᱼᱟ ᱦᱳᱭ᱾ ᱫᱟᱨᱤ ᱢᱮᱱᱟᱜᱼᱟ ᱛᱟᱦᱚᱞᱮ
ᱦᱩᱸ ᱛᱟᱦᱞᱮ ᱛᱟᱞᱮ ᱫᱟᱨᱮ ᱠᱚ ᱠᱷᱤᱡᱩᱨ ᱫᱟᱨᱮ ᱠᱚ ᱩᱞ ᱫᱟᱨᱮ ᱠᱟᱱᱴᱷᱟᱲ ᱫᱟᱨᱮ ᱚᱱᱟ ᱠᱚᱫᱚ ᱟᱛᱳ ᱠᱚᱨᱮ ᱜᱮ ᱦᱮᱱᱟᱜ-ᱟ᱾
ᱦᱳᱭ ᱦᱳᱭ, ᱟᱫᱚ ᱱᱟᱦᱟᱜ ᱛᱤᱱᱟᱹᱜ ᱤᱧ ᱞᱟᱹᱭᱟᱫ ᱢᱮᱭᱟ ᱚᱱᱟ ᱫᱚ ᱵᱤᱨ ᱵᱩᱨᱩ ᱨᱮᱭᱟᱜ ᱤᱧ ᱞᱟᱹᱭᱟᱫ ᱢᱮᱭᱟ ᱟᱨᱦᱚᱸ ᱟᱛᱳ ᱥᱮᱭᱟᱜ ᱞᱟᱹᱭ ᱢᱮ? ᱟᱯᱮ ᱠᱚᱥᱮᱫ ᱪᱮᱫ ᱠᱚ ᱫᱟᱨᱮ ᱢᱮᱱᱟᱜᱼᱟ ᱟᱨᱦᱚ ᱤᱧ ᱞᱟᱹᱭᱟᱢ ᱠᱟᱱᱟ᱾
ᱟᱞᱮᱥᱮᱫ ᱦᱚᱸ ᱠᱟᱱᱴᱷᱟᱲ ᱩᱞ ᱫᱟᱨᱮ ᱠᱚᱫᱚ ᱚᱱᱟ ᱫᱚ ᱟᱛᱳ ᱠᱚᱨᱮ ᱦᱮᱱᱟᱜ ᱟᱹᱱᱤᱡ,
ᱟᱨ ᱵᱤᱨ ᱨᱮᱫᱚ ᱦᱮᱱᱟᱜᱼᱟ ᱥᱟᱨᱡᱚᱢ ᱫᱟᱨᱮ ᱛᱚ ᱦᱮᱱᱟᱜ ᱜᱮᱭᱟ᱾ ᱟᱠᱟᱥᱢᱩᱱᱤ ᱯᱚᱴᱟᱥ
ᱦᱩᱸ
ᱟᱨᱦᱚ ᱢᱟᱛᱠᱚᱢ ᱛᱮᱨᱮᱞ, ᱟᱨᱦᱚ ᱠᱷᱤᱡᱩᱨ ᱵᱤᱨ ᱠᱷᱤᱡᱩᱨ ᱫᱟᱨᱮ ᱦᱮᱱᱟᱜᱼᱟ᱾ ᱟᱨᱦᱚ ᱡᱮᱢᱚᱱ ᱱᱚᱜᱼᱚᱭ ᱵᱤᱨ ᱠᱩᱸᱫᱽᱨᱤ
ᱦᱩᱸ
ᱵᱤᱨ ᱠᱟᱞᱞᱟᱸ ᱟᱨ ᱟᱨᱟᱜ ᱫᱟᱨᱮ ᱢᱮᱱᱟᱜᱼᱟ ᱠᱮᱫᱩ ᱟᱨᱟᱜ᱾ ᱠᱮᱫᱩ ᱟᱨᱟᱜ ᱡᱟᱦᱟᱸ ᱠᱚ ᱞᱟᱭᱟ ᱵᱤᱨ ᱨᱮ ᱦᱮᱸ ᱦᱮᱸ ᱠᱮᱫᱩ, ᱟᱨᱦᱚ ᱠᱩᱲᱤᱫ ᱨᱟᱢᱟ ᱢᱮᱞᱮᱜ ᱚᱱᱟ ᱡᱟᱦᱟᱸ ᱡᱚᱢᱟᱠᱚ ᱡᱚ ᱛᱮ, ᱟᱡ ᱢᱟᱱᱮ ᱪᱷᱳᱴᱳ ᱪᱷᱳᱴᱳ ᱚᱱᱟ ᱜᱳᱞᱢᱟᱹᱨᱤᱪ ᱞᱮᱠᱟᱜᱮ ᱠᱟᱹᱴᱤᱡ ᱵᱚᱨᱚ ᱧᱚᱜ ᱜᱮ ᱚᱱᱠᱟ ᱜᱮ ᱡᱚᱜᱼᱟ ᱴᱚᱠ ᱴᱚᱠ ᱱᱟᱸᱜ, ᱵᱷᱟᱜᱮ ᱜᱮ ᱦᱮᱲᱮᱢ ᱜᱮ ᱵᱩᱡᱷᱟᱹᱜᱼᱟ ᱠᱩᱲᱤᱫ ᱨᱟᱢᱟ ᱢᱮᱞᱮᱜ᱾ ᱟᱹᱦᱩ ᱯᱷᱚᱴᱠᱟ ᱚᱱᱟ ᱠᱚ ᱦᱮᱱᱟᱜᱼᱟ ᱮᱢᱟᱱ ᱛᱮᱢᱟᱱ ᱫᱟᱨᱮ᱾
ᱦᱳᱭ ᱱᱟᱦᱟᱜ ᱡᱟᱦᱟᱸ ᱠᱚ ᱫᱟᱨᱮᱢ ᱞᱟᱹᱭ ᱠᱮᱫ ᱚᱱᱟ ᱠᱚ ᱫᱟᱨᱮ ᱫᱚ ᱱᱟᱦᱟᱜ ᱟᱞᱮ ᱟᱛᱳ ᱥᱩᱨ ᱨᱮᱜᱮ ᱢᱮᱱᱟᱜ-ᱟ᱾ ᱛᱟᱞᱤ ᱫᱟᱨᱤ ᱠᱷᱤᱡᱩᱨ ᱫᱟᱲᱤ ᱢᱟᱛᱠᱚᱢ ᱫᱟᱨᱮ ᱢᱟ ᱢᱟᱫᱟᱨᱜᱚᱢ ᱫᱟᱨᱤ, ᱟᱨᱦᱚᱸ ᱠᱩᱲᱤᱫ ᱨᱟᱢᱟ ᱠᱚ ᱦᱩᱭᱱᱟ ᱱᱚᱣᱟ ᱡᱟᱹᱱᱩᱢ ᱠᱚ ᱦᱩᱭᱱᱟ ᱟᱨᱦᱚᱸ ᱮᱢᱟᱱ ᱛᱮᱭᱟᱜ ᱠᱚ ᱢᱮᱱᱟᱜᱼᱟ ᱞᱤᱪᱤ ᱫᱟᱨᱮ ᱠᱚ ᱦᱩᱭᱱᱟ᱾ ᱦᱳᱭ, ᱛᱚ ᱚᱱᱠᱟᱜᱮ ᱟᱹᱰᱤᱜᱟᱱ ᱫᱟᱨᱮ ᱢᱮᱱᱟᱜᱼᱟ ᱢᱟᱱᱮ ᱡᱟᱦᱟᱸ ᱫᱚ ᱡᱚᱢ ᱞᱟᱹᱜᱤᱫ ᱫᱟᱨᱮ ᱢᱮᱱᱟᱜᱼᱟ ᱵᱚᱞᱮ ᱵᱟᱦᱟ ᱠᱚ ᱤᱭᱟᱹ ᱠᱚ ᱦᱳᱭ ᱦᱳᱭ ᱟᱹᱰᱤ ᱱᱟᱯᱟᱭ ᱱᱟᱯᱟᱭ ᱫᱟᱨᱮ ᱠᱚ ᱢᱮᱱᱟᱜᱼᱟ ᱚᱱᱠᱟ ᱤᱭᱟᱹ ᱵᱟᱲᱟᱭ ᱞᱟᱹᱜᱤᱫ ᱢᱟᱱᱮ ᱡᱚᱢ ᱵᱟᱲᱟᱭ ᱞᱟᱹᱜᱤᱫ ᱛᱮ᱾ ᱡᱮᱢᱚᱱ ᱡᱷᱟᱴᱟᱢ ᱠᱤᱫᱩ ᱟᱲᱟᱜᱮᱢ ᱢᱮᱱ ᱠᱮᱜ ᱟᱫᱚ ᱠᱤᱫᱩ ᱟᱲᱟᱜ ᱫᱚ ᱟᱞᱮᱥᱮᱫ ᱫᱚ ᱵᱟᱠᱩ ᱠᱚ ᱢᱮᱛᱟᱜᱟ ᱠᱤᱦᱟᱭ ᱠᱤᱫᱩ ᱟᱲᱟᱜ ᱠᱚ ᱢᱮᱛᱟᱜᱼᱟ ᱟᱨ ᱥᱚᱭᱜᱟ ᱟᱲᱟᱜ ᱠᱚ ᱢᱮᱛᱟᱜᱼᱟ ᱪᱚᱭᱜᱟ ᱟᱲᱟᱜ ᱦᱚᱸᱞᱮ ᱢᱮᱛᱟᱜ ᱛᱟᱦᱮᱱᱟ ᱚᱱᱟ ᱟᱲᱟᱜ᱾ ᱡᱟᱦᱟᱸ ᱫᱚ ᱚᱱᱟ ᱟᱲᱟᱜ ᱫᱚ ᱦᱟᱜ ᱟᱹᱰᱤ ᱥᱤᱵᱤᱞ ᱟᱹᱭᱠᱟᱹᱜᱼᱟ, ᱟᱨ ᱡᱚᱢ ᱞᱮᱠᱷᱟᱡ ᱚᱱᱟ ᱫᱚ ᱟᱹᱰᱤ ᱢᱚᱸᱡᱽ ᱫᱟᱹᱞ ᱥᱟᱶᱛᱮ ᱩᱛᱩ ᱦᱚᱸ ᱜᱟᱱᱚᱜᱼᱟ᱾ ᱟᱫᱚ ᱟᱹᱰᱤ ᱢᱚᱡᱽ ᱟᱹᱭᱠᱟᱹᱜᱼᱟ ᱚᱱᱟ ᱩᱛᱩ ᱫᱚ᱾ ᱫᱟᱹᱞ ᱥᱟᱶᱛᱮᱠᱚ ᱩᱛᱩᱭᱟ ᱟᱫᱚ ᱟᱹᱰᱤ ᱱᱟᱯᱟᱭ ᱟᱹᱭᱠᱟᱹᱜᱼᱟ ᱚᱱᱟ ᱡᱚᱢᱨᱮ ᱱᱚᱝᱠᱟ ᱵᱚᱞᱮ ᱡᱟᱦᱟᱸᱭ ᱨᱳᱜᱼᱼ ᱦᱚᱲ ᱠᱚ ᱢᱚᱪᱟ ᱠᱚ ᱤᱭᱟᱹ ᱠᱚᱜ ᱛᱟᱭᱟ ᱟᱫᱚ ᱚᱱᱟ ᱦᱟᱲᱟᱢ ᱵᱩᱲᱦᱤ ᱠᱚ ᱥᱮᱫᱟᱭ ᱠᱚ ᱩᱱᱠᱩ ᱡᱩᱫᱤ ᱚᱱᱟ ᱟᱲᱟᱜ ᱠᱚ ᱧᱟᱢ ᱞᱮᱠᱷᱟᱡ ᱛᱚ ᱡᱚᱢ ᱠᱟᱛᱮᱜ ᱟᱹᱰᱤ ᱢᱚᱸᱡᱽ ᱠᱚ ᱟᱹᱭᱠᱟᱹᱣ ᱛᱟᱦᱮᱱᱟ ᱫᱟᱲᱮ ᱠᱚ ᱟᱹᱭᱠᱟᱹᱣ ᱛᱟᱦᱮᱱᱟ ᱟᱨ ᱟᱹᱰᱤ ᱨᱟᱹᱥᱠᱟᱹ ᱠᱚ ᱡᱚᱢᱟ ᱩᱱᱠᱩ ᱟᱹᱰᱤ ᱥᱤᱵᱤᱞ ᱠᱚ ᱛᱟᱦᱮᱱᱟ ᱚᱱᱟ ᱰᱟᱜ ᱦᱳᱭ
ᱦᱩᱸ
ᱛᱟᱦᱚᱞᱮ ᱟᱯᱮᱥᱮᱫ ᱫᱚ ᱛᱟᱦᱚᱞᱮ ᱚᱱᱟ ᱪᱚᱭᱜᱟ ᱟᱲᱟᱜ ᱫᱟᱨᱮ ᱡᱟᱦᱟᱸ ᱠᱤᱫᱩ ᱟᱲᱟᱜ ᱞᱟᱝ ᱧᱩᱢ ᱠᱮᱫ ᱞᱟᱝ ᱚᱱᱟ ᱫᱟᱨᱮ ᱫᱚ ᱱᱟᱦᱱᱟᱜ ᱟ ᱢᱤᱫᱴᱮᱱ ᱵᱟᱨᱭᱟ ᱜᱮ ᱢᱮᱱᱟᱜᱼᱟ ᱥᱮ ᱵᱚᱞᱮ ᱵᱚᱞᱮ ᱡᱟᱦᱟᱸ ᱢᱟᱱᱮ ᱜᱚᱴᱟ ᱜᱤ ᱵᱤᱨ ᱵᱤᱨ ᱠᱚᱨᱮ ᱚᱱᱠᱟ ᱢᱮᱱᱟᱜ ᱟᱥᱮ ᱵᱚᱞᱮ ᱛᱮ ᱡᱟᱦᱟ ᱮᱱᱛᱮᱜ ᱧᱟᱢᱚᱜ ᱵᱚᱞᱮ ᱡᱟᱦᱟᱸ ᱠᱚᱨᱮ ᱟᱪᱟᱱᱟᱠ ᱦᱩ
ᱚᱱᱟ ᱫᱚ ᱱᱚᱣᱟ ᱴᱟᱰᱤ ᱠᱚᱨᱮ ᱫᱚ ᱵᱟᱭ ᱧᱟᱢᱚᱜᱼᱟ, ᱚᱱᱟ ᱫᱚ ᱵᱤᱨ ᱛᱮᱜ ᱜᱮ ᱧᱟᱢᱚᱜᱼᱟ ᱵᱤᱨ ᱠᱚ ᱱᱚᱜᱼᱚᱭ ᱡᱮ ᱥᱟᱦᱟᱱ ᱥᱮ ᱥᱟᱠᱟᱢ ᱵᱟᱠᱷᱨᱟ ᱟᱹᱜᱩ ᱞᱮ ᱪᱟᱜᱼᱟ, ᱛᱚᱠᱷᱚᱱ ᱞᱮ ᱧᱟᱢᱟ ᱧᱟᱢ ᱞᱮᱠᱷᱟᱱ ᱜᱮᱞᱮ ᱟᱞᱮ ᱫᱚᱞᱮ ᱥᱤᱜ‌ ᱟᱜᱩᱭᱟ ᱟᱫᱚ ᱱᱚᱰᱮ ᱩᱛᱩᱜ ᱡᱮ ᱡᱮᱢᱚᱱ ᱫᱚᱠᱚ ᱩᱛᱩ ᱭᱟ ᱚᱱᱮ ᱞᱟᱹᱭᱠᱮᱜᱟᱢ ᱰᱟᱹᱞ ᱟᱛᱮ ᱰᱟᱹᱞ ᱟᱛᱮ ᱦᱳᱠᱚ ᱩᱛᱩᱭᱟ ᱟᱨ ᱡᱩᱫᱤ ᱵᱤᱥ ᱵᱤᱥ